ᱦᱮᱞᱳ ᱾
ᱦᱮᱸ ᱾
ᱦᱩᱸ ᱡᱚᱦᱟᱨ ᱜᱮ ᱫᱟᱫᱟ ᱾
ᱦᱩᱸ ᱡᱚᱦᱟᱨ ᱜᱮ ᱾ ᱪᱤᱫ ᱠᱚ ᱪᱤᱠᱟᱭ ᱦᱩᱭᱩᱜ ᱠᱟᱱᱟ?
ᱦᱮᱸ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ?
ᱡᱚᱢ ᱵᱟᱲᱟ ᱦᱩᱭᱱᱟ ᱦᱩᱭᱱᱟ ᱜᱤᱛᱤᱡ ᱦᱩᱭ ᱠᱟᱱᱟ ᱾
ᱟᱪᱪᱷᱟ ᱟᱪ
ᱟ ᱟᱯᱮ ᱠᱚᱜᱮ ᱾
ᱟᱢᱟᱜ ᱨᱚᱲ ᱢᱚᱸᱡᱽ ᱛᱮ ᱵᱟᱝ ᱟᱸᱡᱚᱢᱚᱜ ᱠᱟᱹᱴᱤᱡ ᱢᱮᱱ ᱫᱤᱧ ᱨᱚᱲ ᱢᱚᱸᱡᱽ ᱛᱮ ᱵᱟᱝ ᱟᱸᱡᱚᱢᱚᱜ ᱠᱟᱱ ᱛᱟᱢᱟ ᱜᱮᱫ ᱜᱮᱫ ᱨᱚᱲ ᱟᱸᱡᱚᱢᱚᱜ ᱠᱟᱱ ᱛᱟᱢᱟ
ᱦᱩᱸ
ᱱᱤᱛᱚᱜ
ᱦᱮᱸ
ᱞᱟᱹᱭ ᱫᱤᱧ ᱟᱵᱚ ᱱᱚᱣᱟ ᱵᱷᱟᱨᱚᱛ ᱡᱟᱠᱟᱛ ᱵᱟ ᱱᱚᱣᱟ ᱤᱭᱟᱹ ᱟᱵᱚᱣᱟᱜ ᱯᱩᱨᱟᱹ ᱤᱭᱟᱹ ᱨᱮ ᱫᱷᱟᱹᱨᱛᱤ ᱨᱮ ᱱᱤᱛᱚᱜ ᱟᱵᱚᱣᱟᱜ ᱡᱟᱦᱟᱸ ᱦᱩᱞ ᱢᱟᱦᱟ ᱯᱮᱜ ᱜᱮᱞ ᱡᱩᱱ ᱱᱤᱛᱚᱜ ᱢᱟᱱᱟᱣ ᱦᱩᱭᱩᱜ-ᱟ ᱦᱮᱸ ᱚᱱᱟ ᱠᱚ ᱢᱟᱱᱟᱣ ᱵᱟᱠᱷᱨᱟ ᱟᱯᱮ ᱥᱮᱫ ᱠᱟ ᱚᱱᱠᱟᱱᱟᱜ ᱢᱟᱱᱮ ᱛᱮᱭᱟᱨ ᱥᱟᱹᱛ ᱠᱟᱹᱢᱤ ᱦᱚᱨᱟ ᱚᱱᱠᱟ ᱠᱚ ᱥᱟᱵ ᱫᱟ ᱥᱮ ᱵᱟᱠᱚ ᱥᱟᱵ ᱮᱫᱟ ᱵᱟ ᱪᱮᱫᱠᱟ ᱠᱚ ᱢᱟᱱᱟᱣ ᱟᱹᱜᱩ ᱟᱠᱟᱫᱟ ᱞᱟᱦᱟᱛᱮ ᱦᱮᱞᱳ